ᱦᱮᱞᱳ
ᱦᱮᱸ
ᱦᱮᱸ ᱟᱸᱡᱚᱢᱚᱜ ᱠᱟᱱᱟ?
ᱪᱮᱫ ᱠᱚᱯᱮ ᱪᱤᱠᱟᱹᱭᱮᱫᱼᱟ?
ᱟᱨ ᱪᱤᱠᱟᱹ ᱦᱚᱸ ᱵᱟᱝ ᱱᱚᱜ ᱜᱤᱛᱤᱡ ᱦᱩᱭ ᱟᱠᱟᱱᱟ ᱾
ᱚᱠᱟᱞᱮᱠᱟ ᱛᱟᱦᱞᱮ ᱢᱮᱱᱟᱜ ᱢᱮᱭᱟ ᱱᱤᱛᱳᱜ ᱫᱚ ᱱᱤᱫ ᱜᱷᱟᱹᱲᱤᱡ ᱫᱚ?
ᱱᱤᱛ ᱜᱷᱟᱹᱲᱤᱡ ᱫᱚ ᱦᱟᱸᱜ ᱱᱟᱯᱟᱭ ᱜᱮ ᱦᱮᱱᱟᱜ ᱟᱠᱟᱫᱤᱧᱟ, ᱟᱢᱜᱮ ᱚᱠᱟ ᱞᱮᱠᱟ ᱦᱮᱱᱟᱜ ᱢᱮᱭᱟ?
ᱤᱧ ᱦᱚᱸ ᱫᱚ ᱢᱚᱸᱡᱽ ᱫᱷᱟᱨᱮ ᱜᱮ ᱢᱮᱱᱟᱜ ᱟᱠᱟᱫᱤᱧᱟ ᱾
ᱚ ᱟᱪᱪᱷᱟ ᱚᱲᱟᱜ ᱠᱚᱨᱮ ᱠᱚ ᱵᱮᱥᱵᱟᱲᱟ ᱜᱮᱭᱟ?
ᱦᱮᱸ ᱚᱲᱟᱜ ᱠᱚᱨᱮ ᱫᱚ ᱱᱤᱛᱚᱜ ᱫᱚ ᱱᱟᱯᱟᱭ ᱵᱟᱲᱟ ᱜᱮ, ᱪᱟᱸᱫᱚᱳ ᱵᱚᱸᱜᱟ ᱫᱟᱭᱟᱛᱮ ᱾
ᱟᱪᱪᱷᱟ ᱟᱪᱪᱷᱟ ᱟᱨ ᱪᱮᱫ ᱠᱚᱢ ᱪᱤᱠᱟᱹᱭ ᱜᱮᱭᱟ?
ᱦᱮᱸᱤᱛᱚᱜ ᱫᱚ ᱚᱞᱚᱜ ᱠᱟᱱᱟᱹᱧ ᱾
ᱦᱮᱸ ᱪᱮᱢ ᱪᱮᱼᱢ ᱚᱞᱚᱜ ᱠᱟᱱᱟ?
ᱱᱤᱛᱚᱜ ᱫᱚ ᱡᱮᱜᱮᱫ ᱵᱤᱫᱟᱹᱜᱟᱲ ᱨᱮ ᱾
ᱚᱸ
ᱚᱞᱚᱜ ᱠᱟᱹᱱᱟᱧ ᱾
ᱛᱤᱱᱟ. ᱜ ᱨᱮ ᱚᱞᱚᱜ ᱠᱟᱱᱟ?
ᱦᱸ ᱛᱷᱟᱨᱰ ᱤᱭᱟᱨ ᱨᱮᱧ ᱠᱚᱢᱯᱞᱤᱴ ᱞᱟᱹᱜᱤᱫᱼᱟ ᱾
ᱦᱩᱸ ᱛᱟᱨᱰᱤᱭᱟᱨ ᱠᱚᱢᱯᱤᱞᱤᱴ ᱠᱟᱛᱮ ᱤᱧ ᱦᱚᱸ ᱤᱧ ᱫᱚ ᱦᱟᱸᱜ ᱵᱮᱠᱟᱨ ᱜᱮ ᱤᱧ ᱫᱚ ᱢᱟᱱᱮ ᱛᱚ ᱚᱲᱟᱜ ᱨᱮᱜᱮ ᱾
ᱟ
ᱤᱧ ᱫᱚ ᱪᱮᱫ ᱦᱚᱸ ᱵᱟᱝ ᱪᱤᱠᱟᱹᱭ ᱜᱮᱭᱟ ᱚᱱᱮ
ᱚ
ᱦᱳᱭ ᱟᱫᱚ ᱢᱟᱱᱮ ᱩᱭᱦᱟᱹᱨ ᱪᱤᱱᱛᱟᱹ ᱪᱮᱫ ᱛᱟᱢ ᱚᱞᱚᱜ ᱠᱟᱱᱟᱢ ᱛᱚ ᱢᱟᱱᱮ ᱪᱮᱛ ᱛᱮᱢ ᱚᱞᱚᱜ ᱜᱮᱭᱟ ᱡᱮᱢᱚᱱ ᱟᱹᱰᱤᱜᱟᱱ ᱵᱷᱟᱥᱟ ᱦᱮᱱᱟᱜ ᱟᱠᱟᱫᱟ ᱛᱚ ᱥᱟᱱᱛᱟᱞᱤ ᱵᱟᱝᱞᱟ ᱾
ᱤᱧ ᱫᱚ ᱡᱟᱱᱟᱢ ᱟᱲᱟᱝ ᱛᱤᱧ ᱚᱞᱚᱜ ᱜᱮᱭᱟ ᱾ ᱦᱳᱭ ᱚᱞ ᱪᱤᱠᱤ ᱟᱹᱲᱟᱹ ᱥᱮ ᱞᱤᱯᱤ ᱜᱮ ᱾
ᱚ ᱡᱟᱱᱟᱢ ᱟᱲᱟᱝ ᱦᱳᱭ ᱟᱹᱰᱤ ᱵᱷᱟᱹᱜᱤ ᱜᱮᱭᱟ ᱱᱚᱣᱟ ᱟᱵᱚ ᱱᱚᱣᱟ ᱡᱟᱱᱟᱢ ᱟᱲᱟᱝ ᱯᱮ ᱯᱟᱲᱟᱜ ᱠᱟᱱᱟ ᱢᱟᱱᱮ ᱟᱵᱚ ᱡᱟᱦᱟᱸ ᱟᱵᱚᱣᱟᱜ ᱫᱚ ᱟᱵᱚ ᱴᱷᱮᱱ ᱜᱮᱥᱮ ᱡᱟᱦᱟᱸ ᱫᱚ ᱠᱟᱛᱷᱟ ᱨᱮᱠᱟᱝ ᱟᱢᱟᱜ ᱫᱩᱣᱟᱹᱨ ᱫᱚ ᱟᱢ ᱜᱮᱢ ᱧᱮᱞᱟ ᱟᱢᱟᱜ ᱚᱲᱟᱜ ᱫᱚ ᱟᱢ ᱜᱮᱢ ᱧᱮᱞᱟ ᱚᱠᱚᱭ ᱦᱚ ᱵᱟᱭ ᱧᱮᱞᱟ ᱾ ᱚᱱᱮ ᱚᱱᱟ ᱜᱩᱨᱩ ᱜᱚᱢᱠᱮ ᱚᱞ ᱦᱮᱱᱟᱜ ᱟᱠᱟᱫᱟ ᱥᱮ ᱾
ᱦᱮᱸ ᱡᱮ ᱟᱢᱟᱜ ᱚᱲᱟᱜ ᱫᱚ ᱟᱢ ᱜᱮᱢ ᱧᱮᱞᱟ ᱦᱮ ᱵᱟᱝ? ᱚᱠᱚᱭ ᱦᱚᱸ ᱵᱟᱭ ᱧᱮᱞᱟ ᱟᱢᱟᱜ ᱡᱟᱹᱛᱤ ᱞᱟᱹᱜᱤᱫ ᱟᱢᱟᱜ ᱫᱷᱚᱨᱚᱢ ᱞᱟᱹᱜᱤᱫ ᱚᱠᱚᱭ ᱦᱚᱸ ᱵᱟᱭ ᱧᱮᱞᱟ ᱟᱢ ᱜᱮᱢ ᱧᱮᱞᱟ ᱾
ᱦᱳᱭ ᱦᱳᱭ ᱱᱚᱝᱠᱟ ᱢᱤᱫᱴᱟᱝ ᱚᱞ ᱠᱟᱫᱟᱭ ᱥᱮ ᱜᱩᱨᱩ ᱜᱚᱝᱠᱮ ᱯᱚᱛᱚᱵ ᱠᱚᱨᱮ ᱾ ᱱᱚᱜᱼᱚᱭ ᱟᱨᱠᱤ ᱱᱚᱜᱼᱚᱭ ᱛᱟᱦᱚᱞᱮ ᱥᱟᱛᱟᱢ ᱫᱚ ᱪᱮᱫ ᱥᱟᱛᱟᱢ ᱛᱟᱢ?
ᱥᱟᱛᱟᱢ ᱫᱚ ᱱᱟᱜᱟᱢ ᱾
ᱚ ᱱᱟᱜᱟᱢ ᱵᱟᱨᱮᱛᱮ ᱠᱤᱪᱷᱩ ᱢᱟᱱᱮᱧ ᱞᱟᱹᱭᱟᱹᱧ ᱢᱮ ᱢᱟᱱᱮ ᱡᱟᱦᱟᱸ ᱫᱚ ᱟᱸ ᱱᱟᱜᱟᱢ ᱪᱮᱫ ᱞᱮᱠᱟᱨᱮᱢ ᱠᱩᱥᱤᱭᱟᱫᱟ ᱥᱮ ᱱᱟᱜᱟᱢ ᱵᱟᱨᱮᱛᱮ ᱟᱢ ᱠᱤᱪᱷᱩ ᱢᱟᱱᱮ ᱚᱱᱟ ᱫᱚ ᱪᱮᱫ ᱞᱮᱠᱟᱱ ᱡᱤᱱᱤᱥ ᱠᱟᱱᱟ ᱚᱱᱟ ᱥᱟᱛᱟᱢ ᱨᱮᱭᱟᱜ ᱵᱚᱞ ᱩᱫᱫᱮᱥᱥᱚᱼᱼ
ᱱᱟᱜᱟᱢ ᱫᱚ ᱚᱱᱠᱟ ᱢᱤᱫᱴᱟᱝ ᱥᱟᱛᱟᱢ ᱠᱟᱱᱟ ᱡᱟᱦᱟᱸ ᱫᱚ ᱥᱮᱫᱟᱭ ᱠᱷᱚᱱᱟᱜᱼᱼ ᱢᱟᱱᱮ ᱢᱟᱹᱱᱢᱤᱭᱟᱜ ᱢᱚᱪᱟ ᱢᱚᱪᱟ ᱛᱮ ᱦᱮᱡ ᱟᱠᱟᱱᱟ᱾
ᱦᱟᱸ ᱦᱟᱸ᱾
ᱢᱟᱱᱮ ᱱᱟᱜᱟᱢ ᱵᱮᱜᱚᱨ ᱪᱮᱫ ᱦᱚᱸ ᱵᱟᱹᱱᱩᱜ ᱠᱟᱫᱟ ᱟᱨᱠᱤ ᱪᱮᱫ ᱱᱟᱜᱟᱢ ᱡᱚᱛᱚ ᱨᱮᱱᱟᱜ ᱜᱮ ᱱᱟᱜᱟᱢ ᱛᱟᱦᱮᱸᱱᱟ ᱾
ᱛᱚᱼᱼ ᱱᱟᱜᱟᱢ ᱫᱚ ᱚᱱᱠᱟᱱ ᱢᱤᱫᱴᱟᱝ ᱥᱟᱛᱟᱢ ᱠᱟᱱᱟ ᱡᱟᱦᱟᱸ ᱫᱚᱼᱼ ᱥᱮᱫᱟᱭ ᱠᱷᱚᱱᱟᱜ ᱦᱚᱸ ᱥᱮᱫᱟᱭ ᱨᱮᱱᱟᱜ ᱠᱟᱛᱷᱟ ᱛᱩᱢᱟᱹᱞ ᱧᱟᱢᱚᱜᱼᱟ᱾
ᱦᱟᱸ ᱦᱟᱸ᱾
ᱡᱷᱚᱛᱚ ᱨᱚᱠᱚᱢᱟᱜ ᱠᱟᱛᱷᱟ᱾
ᱡᱟᱦᱟᱸ ᱫᱚ ᱯᱟᱨᱚᱢ ᱟᱠᱟᱱ ᱯᱟᱨᱚᱢ ᱟᱠᱟᱱ ᱯᱟᱨᱚᱢ ᱟᱠᱟᱱ ᱠᱟᱛᱷᱟ ᱠᱚᱦᱚᱸ ᱨᱩᱣᱟᱹᱲ ᱟᱹᱜᱩ ᱜᱟᱱᱚᱜᱼᱟ, ᱦᱮᱸᱥᱮ ᱵᱟᱝ?
ᱦᱮᱸ ᱦᱮᱸ ᱦᱮᱸ᱾
ᱟ ᱡᱟᱦᱟᱸ ᱫᱚ ᱯᱟᱨᱚᱢᱚᱜᱼᱟ, ᱛᱚ ᱚᱱᱟ ᱠᱟᱛᱷᱟ ᱟᱢᱼᱼ ᱛᱟᱭᱱᱚᱢ ᱛᱮᱦᱚᱢ ᱥᱟᱵ ᱨᱟᱠᱟᱵ ᱫᱟᱲᱮᱭᱟᱜᱼᱟ, ᱥᱮ ᱚᱱᱟᱢ ᱠᱟᱛᱷᱟ ᱨᱮᱢ ᱩᱰᱩᱠ ᱫᱟᱲᱮᱭᱟᱜᱼᱼ ᱦᱮᱸ ᱵᱟᱝ ᱚᱱᱠᱟᱱᱟᱜ ᱥᱟᱛᱟᱢ ᱠᱟᱱᱟ ᱥᱮ, ᱚᱼᱼ ᱟᱪᱪᱷᱟ ᱢᱟᱱᱮ ᱱᱚᱣᱟ ᱪᱮᱛᱟᱱ ᱨᱮ ᱟᱢᱟᱜ ᱛᱤᱱᱟᱹᱜ ᱥᱤᱵᱤᱞ ᱦᱮᱱᱟᱜ ᱛᱟᱢᱟ ᱱᱚᱣᱟ ᱱ ᱟᱜᱟᱢ ᱚᱱᱟ ᱥᱟᱛᱟᱢ ᱪᱮᱛᱟᱱ ᱨᱮ?
ᱦᱩᱸ ᱱᱚᱶᱟ ᱥᱟᱛᱟᱢ ᱪᱮᱛᱟᱱ ᱫᱚ ᱤᱧᱟᱹᱜ ᱜᱮ ᱵᱷᱟᱞᱮ ᱜᱮᱼᱼ ᱢᱟᱱᱮ ᱜᱚᱨᱚᱡᱽ ᱢᱮᱱᱟᱜ ᱠᱟᱫ ᱛᱤᱧᱟ᱾
ᱟᱪᱪᱷᱟ᱾ ᱛᱟᱦᱚᱞᱮ ᱟᱢ ᱛᱟᱭᱱᱚᱢ᱾ ᱛᱟᱭᱱᱚᱢ ᱛᱮ ᱡᱮ ᱚᱜ-ᱚᱭ ᱡᱮ ᱯᱟᱲᱦᱟᱜ ᱠᱟᱱᱟ ᱥᱮ ᱚᱞᱚᱜ ᱠᱟᱱᱟᱢ ᱟᱢ ᱢᱟᱱᱮᱼᱼ ᱱᱚᱣᱟ ᱱᱤᱭᱟᱹ ᱛᱟᱭᱚᱢ ᱛᱮ ᱪᱤᱱᱛᱟᱹ ᱠᱮᱫᱟᱭ ᱢᱟᱱᱮ ᱟᱢ ᱢᱤᱫᱴᱮᱱ ᱚ ᱢᱟᱱᱮ ᱱᱚᱣᱟ ᱨᱮ ᱩᱨᱩᱢᱟᱱ ᱦᱚᱲᱮᱢ ᱛᱮᱭᱟᱨᱚᱜ-ᱟ, ᱥᱮ ᱧᱩᱛᱩᱢᱟᱱ ᱦᱚᱲᱮᱢ ᱛᱮᱭᱟᱨᱚᱜ-ᱟ᱾
ᱦᱮᱸ, ᱦᱳᱭ ᱤᱪᱪᱷᱟᱹ ᱢᱟ ᱠᱩᱠᱢᱩ ᱢᱟᱧ ᱧᱮᱞ ᱟᱠᱟᱫ ᱜᱮ᱾ ᱱᱟᱜᱟᱢ ᱪᱮᱛᱟᱱ ᱨᱮ ᱢᱤᱫᱴᱟᱝ᱾
ᱥᱮ ᱟᱢ ᱥᱮ ᱟᱢ ᱢᱤᱫᱴᱮᱱ ᱱᱟᱜᱟᱢ ᱮᱢ ᱛᱮᱭᱟᱨᱟ ᱥᱮ ᱚᱱᱟ ᱱᱤᱭᱟᱹ ᱛᱮ ᱟᱢᱟᱜ᱾ ᱠᱩᱠᱢᱩ ᱟᱨᱠᱤ ᱡᱟᱦᱟᱸ ᱫᱚ ᱟᱢᱜᱮ ᱢᱤᱫᱴᱮᱱ ᱮᱢ ᱛᱮᱭᱟᱨᱟ᱾ ᱢᱤᱫᱴᱮᱱ ᱱᱟᱜᱟᱢ ᱡᱟᱦᱟᱸ ᱞᱮᱠᱟ ᱟᱢᱮᱢ ᱞᱟᱹᱭ ᱠᱮᱫᱟ ᱱᱟᱜᱟᱢ ᱫᱚ ᱢᱤᱫᱴᱮᱱ ᱱᱚᱝᱠᱟᱱᱟᱜ ᱥᱟᱛᱟᱢ ᱠᱟᱱᱟ ᱥᱮ?
ᱦᱩᱸ᱾
ᱦᱮᱸ᱾ ᱱᱚᱣᱟ ᱪᱮᱛᱟᱱ ᱨᱮ ᱛᱟᱦᱚᱞᱮ ᱵᱷᱟᱜᱤ ᱜᱮ ᱠᱩᱥᱤ ᱥᱤᱵᱤᱞ ᱫᱚ ᱢᱮᱱᱟᱜ ᱛᱟᱢᱟ, ᱡᱮ ᱱᱚᱣᱟ ᱨᱮᱱ᱾ ᱢᱤᱫᱴᱮᱱ ᱟᱢ ᱢᱟᱪᱮᱛᱟᱱᱤᱢ ᱛᱮᱭᱟᱨᱚᱜᱼᱟ, ᱥᱮ ᱢᱟᱪᱮᱛᱟᱱᱤ ᱟ ᱟᱢ᱾ ᱢᱤᱫᱴᱮᱱ ᱞᱳᱠᱠᱷᱳ ᱛᱟᱢ ᱟᱨᱠᱤ ᱦᱮᱸ ᱵᱟᱝ?
ᱦᱳᱭ ᱦᱳᱭ ᱦᱳᱭ᱾
ᱚ ᱟᱨ ᱡᱟᱦᱟᱸ ᱵᱤᱫᱽᱫᱟᱹᱜᱟᱲ ᱨᱮᱢ ᱚᱞᱚᱜ ᱜᱮᱭᱟ, ᱚᱱᱟ ᱵᱤᱫᱽᱫᱟᱹᱜᱟᱲ ᱨᱮ ᱫᱚ ᱚᱠᱟ ᱚᱠᱟ ᱥᱮᱛᱟᱢ ᱢᱮᱱᱟᱜ ᱛᱮ?
ᱱᱚᱣᱟ ᱵᱤᱫᱽᱫᱟᱹᱜᱟᱲ ᱨᱮᱫᱚ ᱱᱤᱛᱚᱜ ᱫᱚ ᱟᱭᱢᱟ ᱜᱚᱴᱟᱝ ᱡᱟᱱᱟᱢ ᱟᱲᱟᱝ ᱛᱮ ᱥᱟ ᱥᱟᱛᱟᱢ ᱠᱚ ᱢᱮᱱᱟᱜ ᱟᱠᱟᱫᱟ, ᱚᱱᱟ ᱠᱚ ᱫᱚ ᱦᱩᱭᱩᱜ ᱠᱟᱱᱟ ᱡᱮᱢᱚᱱ ᱱᱟᱜᱟᱢ ᱪᱷᱟᱹᱲᱭᱟᱹᱛ ᱨᱟᱥᱴᱨᱚ ᱥᱟᱬᱮᱥ᱾
ᱚᱛᱱᱚᱜᱼᱼ
ᱦᱮᱸ᱾
ᱟᱨ ᱥᱟᱶᱦᱮᱫ ᱢᱟ ᱢᱮᱱᱟᱜ ᱜᱮ᱾
ᱟᱪᱪᱷᱟ ᱟᱪᱪᱷᱟ ᱟᱹᱰᱤ ᱵᱷᱩᱲ ᱜᱮ ᱟᱵᱚ ᱢᱟᱼᱼ ᱢᱟᱱᱮ ᱱᱤᱭᱟᱹ ᱢᱟᱲᱟᱝ ᱛᱮ ᱢᱟ ᱱᱚᱝᱠᱟ ᱟᱵᱚ ᱡᱮᱜᱮᱛ ᱵᱤᱫᱽᱫᱟᱹᱜᱟᱲ ᱨᱮ ᱢᱟ ᱵᱟᱝ ᱛᱟᱦᱮᱸ ᱠᱟᱱ ᱛᱟᱵᱚᱱᱟ᱾ ᱟᱵᱚ ᱡᱟᱱᱟᱢ ᱟᱲᱟᱝ ᱛᱮ ᱛᱚ ᱡᱟᱦᱟᱸ ᱞᱮᱠᱟᱧ ᱩᱭᱦᱟᱹᱨ ᱮᱫᱟ ᱦᱮᱸᱥᱮ?
ᱦᱩᱸ ᱾
ᱥᱮ ᱚᱱᱟ ᱫᱚ ᱢᱟᱱᱮ ᱛᱤᱱᱟᱹᱜ ᱱᱚᱣᱟ ᱫᱚ ᱢᱟᱱᱮ ᱠᱤᱪᱷᱩ ᱳᱭ ᱫᱩ ᱛᱤᱱ ᱵᱚᱪᱷᱚᱨ ᱞᱟᱦᱟ ᱨᱮᱭᱟᱜ ᱥᱮ ᱪᱟᱨ ᱯᱟᱸᱪ ᱵᱚᱪᱷᱚᱨ ᱞᱟᱦᱟ ᱨᱮᱭᱟᱜ ᱱᱚᱣᱟ ᱫᱚ ᱡᱮ ᱱᱚᱝᱠᱟᱱᱟᱜ ᱢᱟᱨᱟᱝ ᱵᱤᱫᱽᱫᱟᱹᱜᱟᱲ ᱫᱚ ᱛᱮᱭᱟᱨ ᱮᱱᱟ ᱥᱮ ᱱᱚᱣᱟ ᱠᱚ ᱮᱢ ᱠᱮᱫᱟ ᱾ ᱦᱮᱸ ᱵᱟᱝ?
ᱦᱩᱸ ᱦᱳᱭ ᱦᱳᱭ ᱦᱚᱭ ᱫᱚᱢᱮ ᱢᱟᱲᱟᱝ ᱫᱚ ᱵᱟᱝ ᱛᱟᱦᱮᱸ ᱠᱟᱱᱟ ᱾
ᱦᱩᱸ ᱦᱩᱸ᱾
ᱵᱟᱨ ᱜᱮᱥᱟᱭ ᱜᱮᱞ ᱤᱨᱟᱹᱞ ᱥᱟᱞ ᱨᱮ ᱛᱷᱟᱯᱚᱱ ᱞᱮᱱᱟ ᱡᱟᱦᱟᱸ ᱨᱮ ᱦᱤᱛᱚᱜ ᱤᱧ ᱚᱞᱚᱜ ᱠᱟᱱᱟ ᱡᱟᱦᱟᱸ ᱫᱚ ᱞᱟᱞᱜᱚᱲ ᱡᱮᱜᱮᱸᱫ ᱵᱤᱫᱽᱫᱟᱹᱜᱟᱲ ᱠᱚ ᱞᱟᱹᱭᱮᱜ-ᱟ ᱾
ᱚ, ᱛᱟᱦᱞᱮ ᱢᱮᱴᱮ ᱢᱤᱫᱴᱮᱱ ᱥᱟᱛᱟᱢ ᱨᱮ ᱛᱤᱱᱟᱹᱜ ᱠᱟᱛᱮᱫ ᱢᱟᱪᱮᱫ ᱚᱸᱻ ᱢᱟᱪᱮᱛᱟᱹᱱᱤ ᱠᱚ ᱢᱮᱱᱟᱜ ᱟᱠᱟᱫ ᱠᱚᱣᱟ?
ᱢᱤᱢᱤᱫᱴᱟᱝ ᱥᱟᱛᱟᱢ ᱨᱮᱱ ᱵᱟᱨᱭᱟ ᱠᱟᱛᱮᱫ ᱢᱟᱪᱮᱫ ᱢᱟᱡᱮᱛᱟᱱᱤ ᱢᱤᱫᱴᱟᱝ ᱢᱟᱪᱮᱫ ᱟᱨ ᱢᱤᱫᱴᱟᱝ ᱢᱟᱪᱮᱛᱟᱹᱱᱤ ᱢᱮᱱᱟᱜ ᱟᱠᱟᱜ ᱠᱚᱣᱟ ᱾
ᱦᱮᱸ ᱟᱨ ᱛᱟᱦᱚᱞᱮ ᱡᱟᱦᱟᱸ, ᱦᱮᱸ
ᱦᱮᱸ ᱪᱮᱫ ᱮᱢ ᱞᱟᱹᱭᱮᱜ-ᱟ?
ᱞᱟᱹᱭ ᱢᱮ᱾
ᱟᱹᱭ ᱞᱟᱹᱠᱛᱤ ᱢᱟ ᱢᱟᱪᱮᱫ ᱢᱟᱪᱮᱛᱟᱹᱱᱤ ᱠᱚ ᱢᱟ ᱮᱠᱷᱚᱱ ᱦᱚᱸ ᱢᱮᱱᱟᱜ ᱠᱚ ᱜᱮᱭᱟ ᱢᱮᱱᱠᱷᱟᱱ ᱱᱩᱠᱩ ᱠᱚ ᱜᱮ ᱛᱮᱜᱮ ᱠᱟᱹᱢᱤ ᱫᱚ ᱪᱟᱞᱟᱜ ᱠᱟᱱᱟ ᱾
ᱚᱸ ᱾
ᱢᱮᱱᱠᱷᱟᱱ ᱞᱟᱹᱠᱛᱤ ᱫᱚ ᱟᱨᱦᱚᱸ ᱢᱮᱱᱟᱜ ᱠᱚ ᱜᱮᱭᱟ ᱾
ᱟᱪᱪᱷᱟ ᱟᱨ ᱛᱟᱦᱚᱞᱮ ᱠᱚᱞᱮᱡᱽ ᱨᱮᱱᱟᱜ ᱟᱱᱟᱴ ᱮᱴᱠᱮᱴᱚᱬᱮ ᱫᱚ ᱚᱠᱟᱞᱮᱠᱟ ᱢᱟᱱᱮ ᱟᱱᱟᱴ ᱛᱚᱲᱮ ᱵᱚᱞᱛᱮ ᱡᱮ ᱱᱚᱠᱟ ᱡᱟᱦᱟᱸ ᱫᱚ ᱟᱯᱮᱭᱟᱜ ᱠᱮᱞᱟᱥ ᱠᱚ ᱡᱟᱦᱟᱸ ᱫᱚ ᱯᱩᱨᱟᱹ ᱠᱚᱱᱴᱤᱱᱤᱭᱩ ᱵᱷᱟᱵ ᱥᱮ ᱵᱷᱟᱜᱮ ᱜᱮ ᱦᱩᱭ ᱵᱟᱲᱟᱜ ᱜᱮᱭᱟ ᱪᱮᱫ ᱞᱮᱠᱟ?
ᱟᱱᱟᱴ ᱢᱟ ᱟᱵᱚ ᱡᱟᱱᱟᱢ ᱟᱲᱟᱝ ᱛᱮᱢᱟ ᱥᱮᱫᱟᱭ ᱠᱷᱚᱱᱟᱜ ᱜᱮ ᱢᱮᱱᱟᱜ ᱟᱠᱟᱫᱟ ᱾ ᱱᱤᱛ ᱦᱟᱹᱵᱤᱡ ᱛᱮᱜᱮ ᱪᱟᱞᱟ ᱤᱫᱤᱜ ᱠᱟᱱ ᱜᱮᱭᱟ ᱾ ᱚᱸᱰᱮ ᱢᱟ ᱴᱷᱤᱠ ᱴᱷᱟᱠ ᱪᱟᱱᱟᱪ ᱠᱚᱨᱮ ᱪᱟᱱᱟᱪ ᱵᱟᱝ ᱦᱳᱭᱳᱜᱼᱟ, ᱡᱚᱛᱚ ᱥᱟᱛᱟᱢ ᱨᱮᱱᱟᱜ ᱪᱟᱱᱟᱪ ᱵᱟᱝ ᱦᱳᱭᱳᱜᱼᱟ, ᱢᱟᱱᱮ ᱮᱭᱟᱭ ᱢᱟᱦᱟ ᱨᱮ ᱦᱳᱭᱛᱚ ᱢᱤᱫ ᱫᱤᱱ ᱦᱚᱸ ᱦᱳᱭ ᱫᱟᱲᱮᱭᱟᱜᱼᱟ ᱵᱟᱨᱫᱤᱱ ᱦᱚᱸ ᱦᱳᱭ ᱫᱟᱲᱮᱭᱟᱜᱼᱟ ᱢᱟᱱᱮ ᱡᱚᱛᱷᱟᱛ ᱚᱠᱛᱚ ᱫᱚ ᱵᱟᱹᱱᱩᱜ ᱠᱚᱫᱟ ᱠᱮ ᱚᱱᱟ ᱡᱚᱛᱷᱟᱛ ᱚᱠᱛᱚ ᱨᱮ ᱡᱚᱛᱷᱟᱛ ᱠᱞᱟ ᱪᱟᱱᱟᱪ ᱦᱳᱭᱳᱜᱼᱟ ᱚᱝᱠᱟ ᱞᱮᱠᱷᱟ ᱫᱚ ᱵᱟᱹᱱᱩᱜᱼᱟ ᱾
ᱟᱪᱪᱷᱟ ᱟᱪᱪᱷᱟ ᱾ ᱟᱨ ᱡᱮ ᱱᱚᱣᱟ ᱱᱤᱭᱮ ᱚᱝᱠᱟ ᱟᱵᱚ ᱟᱵᱚ ᱢᱚᱫᱽᱫᱷᱮᱨᱮ ᱡᱮᱱᱚ ᱢᱮᱫᱴᱮᱱ ᱵᱤᱠᱚᱞᱯᱚ ᱳᱰᱳ ᱜᱚ ᱳᱰᱳᱠ ᱦᱚ ᱦᱩᱭᱩᱜ ᱛᱟᱵᱚᱱᱟ ᱡᱮ ᱟᱵᱚ ᱡᱟᱱᱟᱢ ᱟᱲᱟᱝ ᱛᱮ ᱚᱭ ᱱᱤᱛ ᱫᱷᱟᱹᱨᱤᱡ ᱛᱮ ᱦᱚᱭᱛᱚ ᱟᱸ ᱦᱳᱭᱳᱜ ᱠᱟᱱᱟ ᱾ ᱠᱤᱱᱛᱩ ᱯᱩᱨᱟᱹᱯᱩᱨᱤ ᱫᱚ ᱵᱟᱝ ᱡᱟᱦᱟᱸ ᱫᱚ ᱡᱮᱢᱚᱱ ᱜᱚᱝᱠᱮ ᱠᱚᱨᱮᱱᱟᱜ ᱟᱱᱟᱴ ᱠᱚ ᱛᱟᱦᱮᱱ ᱛᱟᱵᱚᱱᱟ ᱢᱮᱱᱟᱜ ᱠᱟᱫᱟ ᱮ ᱡᱟᱦᱟᱸ ᱫᱚ ᱟᱵᱚ ᱨᱮᱱ ᱯᱟᱹᱴᱷᱩᱣᱟᱹ ᱠᱚ ᱦᱚᱭᱛᱚ ᱡᱮᱢᱚᱱ ᱦᱚᱜᱼᱚᱭ ᱠᱟ ᱡᱮᱢᱚᱱᱮᱢ ᱯᱟᱲᱦᱟᱜ ᱠᱟᱱᱟ ᱥᱮ ᱟᱼᱼ ᱟᱢᱟᱜ ᱜᱮ ᱡᱮᱢᱚᱱ ᱦᱚᱜᱼᱚᱭ ᱮᱸᱴᱠᱮᱴᱚᱬᱮ ᱦᱳᱭᱳᱜᱼᱟ, ᱡᱩᱫᱤ ᱠᱮᱞᱟᱥ ᱠᱚ ᱦᱚ ᱵᱟᱝ ᱦᱳᱭᱳᱜᱼᱟ ᱛᱟᱦᱚᱱᱮ ᱟᱵᱚ ᱠᱚᱨᱮᱱ ᱯᱟᱹᱴᱷᱩᱣᱟᱹ ᱠᱚᱜᱮ ᱟ ᱢᱟᱱᱮ ᱡᱩᱫᱤ ᱠᱞᱟᱥ ᱵᱟᱝ ᱦᱳᱭᱳᱜᱼᱟ ᱢᱮᱫᱴᱮᱱ ᱟᱵᱚ ᱢᱮᱫᱴᱮᱱ ᱰᱤᱜᱽᱨᱤ ᱵᱚᱱ ᱨᱟᱠᱟᱵᱼᱟ ᱪᱮᱫ ᱞᱮᱠᱟ ᱨᱮ ᱦᱮᱸ ᱥᱮ ᱾
ᱩᱸ, ᱪᱮᱫ ᱵᱟᱹᱧ ᱵᱩᱡᱷᱟᱹᱣ ᱫᱟᱲᱮᱭᱟ ᱫᱮᱞᱟ ᱪᱮᱫ ᱮᱢ ᱞᱟᱹᱭ ᱠᱮᱜᱼᱟ?
ᱦᱳᱭ ᱢᱟᱱᱮ ᱡᱮ ᱦᱚᱜᱼᱚᱭ ᱡᱮ ᱟᱵᱚ ᱵᱚᱱ ᱚᱞᱚᱜ ᱠᱟᱱ ᱫᱚ ᱡᱮ ᱢᱮᱫᱴᱮᱱ ᱟᱢᱮᱢ ᱞᱮᱭ ᱠᱮᱫ ᱫᱚ ᱡᱮ ᱟᱵᱚᱣᱟᱜ ᱢᱟ ᱟᱹᱰᱤ ᱞᱤᱪᱟᱹᱲ ᱜᱮᱛᱟᱵᱚᱱᱟ ᱡᱟᱦᱟᱸ ᱫᱚ ᱟᱹᱰᱤ ᱞᱟᱛᱟᱨ ᱨᱮ ᱦᱮᱱᱟᱜ ᱮᱠᱷᱚᱱᱚ ᱚᱞᱚᱜ ᱠᱟᱱ ᱨᱮᱦᱚ ᱵᱚᱱ ᱠᱚᱱᱳ ᱟᱵᱚ ᱠᱚᱱᱳ ᱱᱚᱣᱟ ᱱᱤᱭᱮ ᱠᱳᱱᱳ ᱤᱭᱟᱹ ᱵᱟᱹᱱᱩᱜ ᱛᱟᱵᱚᱱᱟ, ᱡᱟᱦᱟᱸ ᱫᱚ ᱚᱞᱚᱜ ᱯᱟᱲᱦᱟᱜ ᱱᱤᱭᱮ ᱛᱮ ᱠᱚᱱᱚ ᱢᱟᱱᱮ ᱥᱮᱨᱚᱠᱚᱢ ᱥᱟᱯᱳᱨᱴ ᱾ ᱠᱚ ᱵᱟᱹᱱᱩᱜ ᱠᱟᱫᱟ ᱜᱚᱝᱠᱮ ᱠᱚ ᱵᱟᱹᱱᱩᱜ ᱠᱚᱛᱟ ᱵᱚᱱᱟ᱾ ᱡᱮ ᱱᱚᱣᱟ ᱟᱵᱚ ᱪᱤᱠᱟᱹ ᱛᱮᱵᱚᱱ ᱥᱩᱫᱷᱨᱟᱹᱣᱟ ᱥᱮ ᱟᱵᱚ ᱜᱚᱝᱠᱮ ᱞᱟᱹᱠᱛᱤᱭᱟᱵᱚᱱ ᱠᱟᱱᱟ ᱱᱚᱣᱟᱼᱼ ᱡᱮ ᱟᱵᱚᱼᱼ ᱢᱟᱱᱮ ᱡᱮ ᱧᱟᱢ ᱠᱚᱣᱟᱵᱚᱱ ᱚᱠᱟᱨᱮ ᱥᱮ ᱪᱮᱫ ᱱᱚᱣᱟ ᱱᱤᱭᱮᱛᱮ ᱟᱵᱚ ᱩᱭᱦᱟᱹᱨ ᱪᱤᱱᱛᱟᱹ ᱡᱮᱢᱚᱱᱼᱼ ᱮᱸ ᱢᱤᱫᱴᱮᱱ ᱡᱩᱫᱤ ᱵᱟᱝ ᱯᱟᱲᱦᱟᱣ ᱠᱟᱛᱮᱫ ᱡᱩᱫᱤ ᱮ ᱰᱤᱜᱽᱨᱤ ᱧᱟᱢᱚᱜᱼᱟ ᱪᱤᱠᱟᱹᱛᱮ ᱦᱮᱸᱥᱮ ᱾ ᱮᱸ ᱡᱩᱫᱤ ᱠᱞᱟᱥ ᱠᱞᱟᱥ ᱵᱟᱝ ᱦᱳᱭᱳᱜᱼᱟ, ᱠᱞᱟᱥᱼᱼ ᱵᱟᱝ ᱦᱳᱭ ᱞᱮᱝᱠᱷᱟᱱ ᱫᱚ ᱢᱮᱱᱴᱮᱱ ᱰᱤᱜᱽᱨᱤ ᱫᱚ ᱧᱟᱢ ᱛᱚ ᱢᱟᱱᱮ ᱠᱚᱱᱚ ᱢᱚᱪᱟ ᱫᱚ ᱢᱚᱪᱟ ᱠᱟᱛᱷᱟ ᱫᱚ ᱵᱟᱝ ᱠᱟᱱᱟ ᱥᱮ᱾ ᱚᱱᱟ ᱰᱤᱜᱽᱨᱤ ᱧᱟᱢ ᱠᱚᱛᱛᱮ ᱜᱮᱞᱮ ᱢᱮᱫᱴᱮᱱᱼᱼ ᱢᱤᱴᱮᱱ ᱪᱮᱜ ᱞᱟᱹᱭᱟ ᱢᱟᱱᱮ ᱜᱟᱭᱤᱰᱟᱱ ᱦᱚᱲ ᱛᱟᱦᱮᱸ ᱫᱚᱨᱠᱟᱨ ᱡᱟᱦᱟᱸ ᱫᱚ ᱜᱚᱝᱠᱮᱼᱼ ᱜᱟᱭᱤᱰ ᱡᱩᱫᱤ ᱵᱟᱢ ᱧᱟᱢᱟᱢ ᱢᱮᱫᱴᱮᱱ ᱟᱢ ᱥᱤᱠᱠᱷᱟ ᱯᱚᱨᱡᱟᱭ ᱨᱮᱫᱚ ᱵᱟᱢ ᱪᱟᱞᱟᱜᱼᱟ᱾ ᱢᱤᱫᱴᱮᱱ ᱵᱟᱝ ᱦᱮᱸᱥᱮ ᱢᱟᱱᱮ ᱡᱟᱦᱟᱸ ᱫᱚ ᱡᱟᱦᱟᱸ ᱫᱚᱠᱚ ᱢᱮᱛᱟᱜ ᱠᱟᱱᱟᱼᱼ ᱢᱟᱱᱮ ᱯᱟᱲᱦᱟᱣ ᱠᱟᱛᱮᱜ ᱫᱚᱼᱼ ᱡᱩᱫᱤ ᱥᱮᱨᱚᱠᱚᱢ ᱥᱤᱠᱠᱷᱟᱢ ᱧᱟᱢᱟ ᱛᱟᱦᱚᱞᱮ ᱠᱷᱟᱱ ᱚᱱᱟᱨᱮᱣᱟᱜ ᱥᱤᱠᱠᱷᱟ ᱱᱟᱜ ᱯᱷᱚᱞ ᱦᱳᱭᱳᱜᱼᱟ, ᱠᱤᱱᱛᱩ ᱡᱩᱫᱤᱼᱼ ᱚᱝᱠᱟ ᱵᱷᱟᱵ ᱥᱤᱠᱠᱷᱟ ᱡᱩᱫᱤ ᱵᱟᱢ ᱧᱟᱢᱟ ᱡᱟᱦᱟᱸ ᱫᱚ ᱵᱟᱝ ᱦᱳᱭᱳᱜᱼᱟ, ᱟᱨᱠᱤᱼᱼ ᱚᱱᱟ ᱟᱯᱮᱭᱟᱜ ᱠᱚᱞᱮᱡᱽ ᱨᱮ ᱡᱮᱢᱚᱱ ᱡᱟᱦᱟᱸ ᱟᱯᱮᱭᱟᱜ ᱵᱤᱫᱽᱫᱟᱹᱜᱟᱲ ᱨᱮᱼᱼ ᱡᱮᱢᱚᱱ ᱱᱤᱛᱳᱜ ᱜᱚᱝᱠᱮ ᱠᱚ ᱞᱮᱭᱫᱟᱢ ᱡᱮ ᱟᱨᱚ ᱫᱚᱨᱠᱟᱨᱚᱜᱼᱟ ᱠᱚ ᱥᱮ ᱠᱮᱞᱟᱥ ᱠᱚ ᱱᱟᱯᱟᱭ ᱦᱳᱭᱳᱜ ᱠᱟᱱ ᱛᱟᱞᱮᱭᱟ ᱡᱮᱦᱮᱛᱩᱼᱼ ᱦᱟ ᱚᱱᱟ ᱫᱚ ᱦᱩᱭ ᱞᱟᱹᱠᱛᱤᱜ ᱠᱟᱱᱟ᱾ ᱜᱚᱝᱠᱮ ᱠᱚ ᱮᱢ ᱦᱮᱸ ᱦᱮᱡ ᱞᱟᱹᱠᱛᱤ ᱠᱟᱱ ᱛᱟᱠᱚᱣᱟᱼᱼ
ᱦᱩᱸ᱾
ᱡᱮ ᱟᱵᱚ ᱦᱚᱜᱼᱚᱭ ᱱᱤᱱᱟᱹᱜ ᱫᱷᱟᱹᱨᱤᱡ ᱟᱵᱚ ᱠᱚᱞᱮᱡᱽ ᱥᱮᱼᱼ ᱚᱱᱮ ᱡᱟᱦᱟᱸ ᱫᱚ ᱟᱵᱚ ᱡᱮᱜᱮᱫ ᱵᱤᱫᱽᱫᱟᱹᱜᱟᱲ ᱥᱮ ᱚᱱᱟ ᱠᱷᱚᱱᱟᱜ ᱟᱨᱚ ᱚᱱᱟ ᱠᱷᱚᱱᱟᱜ ᱟᱨᱚ ᱞᱟᱹᱴᱷᱩᱣᱟᱜ ᱵᱤᱫᱽᱫᱟᱹᱜᱟᱲ᱾ ᱩᱱᱟᱹᱜ ᱫᱷᱟᱹᱨᱤᱡ ᱦᱮᱡ ᱮᱱ ᱛᱟᱵᱚᱱᱟ, ᱠᱤᱱᱛᱩ ᱱᱤᱭᱟᱹ ᱤᱫᱤ ᱠᱟᱛᱮ ᱟᱵᱚᱼᱼ ᱞᱟᱹᱠᱛᱤ ᱠᱟᱱ ᱛᱟᱵᱚᱱᱟ ᱡᱮ ᱜᱚᱝᱠᱮ ᱪᱮᱫ ᱞᱮᱠᱟ ᱨᱮ ᱵᱚᱱᱼᱼ ᱟᱹᱜᱩ ᱠᱚᱣᱟ ᱢᱮᱱᱛᱮ ᱡᱮᱦᱮᱛᱩ ᱟᱵᱚᱣᱟᱜ ᱡᱟᱱᱟᱢ ᱟᱲᱟᱝ ᱠᱟᱱᱟ ᱥᱮ᱾
ᱚᱱᱟ ᱞᱟᱹᱜᱤᱫ ᱛᱮ ᱟᱵᱚ ᱯᱟᱹᱴᱷᱩᱣᱟᱹ ᱠᱚᱼᱼ ᱥᱚᱨᱠᱟᱨ ᱴᱷᱮᱱ ᱱᱮᱦᱚᱸᱨᱚᱜ ᱦᱩᱭᱩᱜ ᱛᱟᱵᱚᱱᱟ᱾ ᱱᱮᱦᱚᱸᱨ ᱡᱩᱫᱤ ᱵᱟᱭ ᱟᱸᱡᱚᱢᱟ ᱞᱟᱹᱲᱦᱟᱹᱭ ᱦᱩᱭᱩᱜ ᱛᱟᱵᱚᱱᱟ, ᱞᱟᱹᱲᱦᱟᱹᱭ ᱫᱚ ᱦᱟᱸᱜᱼᱼ ᱦᱟᱹᱛᱨᱟᱹᱫ ᱨᱮᱫᱚ ᱟᱵᱚ ᱫᱚ ᱵᱟᱵᱚᱱ ᱞᱟᱹᱲᱦᱟᱹᱭᱟ ᱟᱵᱚ ᱫᱚ ᱠᱷᱟᱛᱟ ᱠᱚᱞᱚᱢ ᱛᱮᱵᱚᱱ ᱞᱟᱹᱲᱦᱟᱹᱭᱟ᱾
ᱦᱳᱭ ᱡᱟᱦᱟᱸ ᱫᱚ ᱢᱤᱫᱴᱮᱱ ᱩᱱᱤ ᱟᱡ ᱵᱩᱡᱷᱟᱹᱣ ᱦᱚᱪᱚᱭ ᱦᱩᱭᱩᱜ ᱛᱟᱵᱚᱱᱟ ᱡᱮ ᱟᱞᱮ ᱱᱚᱣᱟ ᱞᱮᱼᱼ ᱛᱤ ᱠᱟᱱ ᱛᱟᱞᱮᱭᱟ ᱛᱚ ᱟᱢ ᱮᱢᱚᱜ ᱛᱮᱜᱮ ᱦᱩᱭᱩᱜ ᱛᱟᱢᱟ ᱥᱮ᱾
ᱦᱳᱭ ᱦᱳᱭ᱾
ᱦᱮᱸ᱾ ᱛᱮᱜᱮ ᱞᱟᱹᱠᱛᱤ ᱠᱟᱱᱟ ᱟᱫᱚ ᱦᱳᱭ ᱟᱨᱠᱤ ᱟᱵᱚ ᱪᱮᱛᱟᱱ ᱨᱮᱜᱮ ᱩᱱᱤ ᱠᱤ ᱵᱟᱭ ᱠᱚᱭᱚᱜ ᱮᱫᱟᱭ ᱠᱤ ᱠᱚᱭᱚᱜ ᱞᱟᱹᱠᱛᱤ ᱠᱟᱱ ᱛᱟᱭᱟ᱾
ᱟᱪᱪᱷᱟ
ᱡᱮ ᱱᱚᱣᱟᱭ ᱴᱷᱤᱠᱼᱼ ᱦᱳᱭ ᱡᱮ ᱱᱚᱣᱟ ᱡᱮ ᱱᱚᱣᱟ ᱪᱤᱠᱟᱹᱛᱮ ᱱᱚᱣᱟ ᱥᱩᱫᱷᱨᱟᱹᱣ ᱦᱩᱭᱩᱜᱼᱟ, ᱥᱮ ᱱᱩᱱᱟᱹᱜᱼᱼ ᱞᱟᱛᱟᱨ ᱨᱮ ᱩᱱᱠᱩ ᱯᱟᱹᱴᱷᱩᱣᱟᱹ ᱠᱚ ᱦᱮᱱᱟᱜ ᱠᱚᱣᱟ ᱱᱩᱠᱩ ᱪᱤᱠᱟᱹ ᱛᱮ ᱨᱟᱠᱟᱵ ᱠᱚ ᱦᱩᱭᱩᱜᱼᱟ, ᱚᱱᱟ ᱱᱤᱭᱮ ᱪᱤᱱᱛᱟᱹ ᱫᱚ ᱛᱟᱦᱮᱱ ᱛᱟᱭᱟ᱾
ᱦᱮᱸ ᱛᱮᱱ
ᱦᱳᱭ ᱦᱳᱭ ᱡᱟᱦᱟᱸ ᱫᱚ ᱢᱤᱫᱴᱮᱱᱼᱼ ᱚᱱᱮ ᱛᱚ ᱯᱳᱭᱞᱳ ᱨᱮᱜᱮᱧ ᱞᱟᱹᱭ ᱠᱮᱫᱟ ᱟᱢ ᱴᱷᱮᱱ ᱟᱨᱠᱤ ᱢᱟᱱᱮ ᱚᱠᱟ ᱞᱮᱠᱟ ᱪᱚᱝ ᱟᱨᱠᱤᱼᱼ ᱡᱩᱫᱤ ᱵᱟᱝ ᱦᱩᱭᱩᱜᱼᱟ ᱥᱮ ᱢᱟᱱᱮ ᱠᱞᱟᱥ ᱠᱚ
ᱦᱩᱸ ᱡᱚᱛᱷᱟᱛ᱾ ᱡᱚᱛᱷᱟᱛ ᱴᱷᱟᱶ ᱨᱮ ᱟᱵᱚ ᱥᱟᱱᱛᱟᱲ ᱜᱤᱫᱽᱨᱟᱹ ᱵᱟᱵᱚᱱ ᱪᱟᱞᱟᱣ ᱫᱟᱲᱮᱭᱟᱜᱼᱟ᱾
ᱦᱳᱭ ᱦᱳᱭ ᱟᱨ ᱵᱟᱵᱚᱚᱱ ᱪᱟᱞᱟᱣ ᱫᱟᱲᱮᱭᱟᱜ ᱠᱷᱟᱱ ᱚᱨᱡᱚ ᱵᱟᱵᱚᱱ ᱧᱟᱢᱟ ᱥᱮ ᱚᱨᱡᱚ ᱚᱨᱡᱚ ᱧᱟᱢᱼᱼ ᱠᱚᱨᱛᱮ ᱜᱮᱞᱮ ᱢᱤᱫᱴᱮᱱ ᱡᱚᱛᱷᱟᱛ ᱴᱷᱟᱶ ᱨᱮ ᱥᱮᱱ ᱞᱟᱹᱠᱛᱤ ᱠᱟᱱᱟ ᱥᱮ᱾
ᱦᱩᱸᱩᱼᱼ
ᱚ ᱟᱪᱪᱷᱟ ᱛᱟᱦᱚᱞᱮᱼᱼ ᱛᱟᱦᱚᱞᱮ ᱡᱚᱫᱤ ᱢᱤᱰᱤᱭᱟᱢ ᱛᱮᱢ ᱯᱟᱲᱦᱟᱜ ᱠᱟᱱᱟ ᱛᱚ ᱚᱞᱚᱜ ᱠᱟᱱᱟᱢ ᱛᱚ ᱤᱧᱼᱼ ᱠᱤᱪᱷᱩ ᱢᱤᱫᱴᱮᱱ ᱠᱩᱫᱩᱢ ᱤᱧ ᱵᱟᱰᱟᱭ ᱜᱮᱭᱟ ᱥᱮ ᱤᱧ ᱠᱩᱠᱞᱤᱧ ᱫᱚᱦᱚᱭᱫᱟ ᱟᱢ ᱴᱷᱮᱱ ᱦᱮᱸᱥᱮ᱾
ᱦᱮᱸ ᱞᱟᱹᱭ ᱢᱮ ᱡᱩᱫᱤᱧ ᱞᱟᱹᱭ ᱫᱟᱲᱮᱭᱟᱜᱼᱟ, ‌ ᱞᱟᱹᱭᱟᱹᱧᱼᱼ
ᱠᱩᱫᱩᱢ ᱨᱮ ᱠᱩᱲᱤᱫ ᱠᱩᱲᱤᱫ ᱜᱚᱡ ᱦᱚᱲᱮ ᱞᱟᱹᱭ ᱟᱭ ᱥᱮᱨᱮᱧ ᱟᱭ ᱟᱨᱮ ᱜᱚᱡ ᱦᱚᱲᱮ ᱮᱸ ᱜᱚᱡ ᱦᱚᱲᱮ ᱞᱟᱹᱭᱟ ᱥᱮᱨᱮᱧ ᱟᱭ ᱟᱨ ᱡᱷᱚᱛᱚ ᱠᱟᱛᱷᱟᱭ ᱞᱟᱹᱭᱟᱭ ᱾ ᱥᱚᱛ ᱥᱮᱸᱫᱽᱨᱟ ᱢᱮᱱᱠᱷᱟᱱ ᱟᱡ ᱫᱚ ᱵᱟᱭ ᱨᱚᱲᱟ ᱾ ᱱᱚᱣᱟ ᱨᱮᱭᱟᱜ ᱡᱩᱫᱤᱢ ᱵᱟᱰᱟᱭ ᱠᱷᱟᱡ ᱫᱚ ᱞᱟᱹᱭᱟᱹᱧ ᱢᱮ?
ᱯᱩᱠᱞᱤ ᱜᱮ ᱵᱟ ᱵᱷᱟᱞᱮ ᱪᱮᱦᱨᱟ ᱵᱟᱹᱧ ᱵᱩᱡᱷᱟᱹᱣ ᱫᱟᱲᱮᱭᱟᱜ ᱛᱟᱢᱟ ᱟᱨ ᱢᱤᱫ ᱫᱷᱟᱣ ᱞᱟᱹᱭ ᱢᱮ ᱪᱮᱜ ᱠᱟᱢ ᱠᱩᱠᱢᱩ ᱠᱮ
ᱥᱮᱨᱮᱧᱟᱭ ᱟᱨᱮ ᱟᱨ ᱡᱷᱚᱛᱚ ᱠᱟᱛᱷᱟᱭ ᱞᱟᱹᱭᱟᱭ ᱾ ᱜᱚᱡ ᱦᱚᱲᱮ ᱨᱚᱲᱟᱭ ᱥᱮᱨᱮᱧ ᱟᱭ ᱡᱷᱚᱛᱚ ᱠᱟᱛᱷᱟᱭ ᱞᱟᱹᱭᱟᱭ ᱾ ᱞᱟᱹᱭ ᱥᱚᱫᱚᱨᱟ ᱢᱮᱱᱠᱷᱟᱱ ᱟᱡ ᱫᱚ ᱵᱟᱭ ᱨᱚᱲᱟ ᱾
ᱱᱚᱣᱟ ᱫᱚ ᱦᱟᱸᱜ ᱵᱟᱹᱧ ᱵᱟᱰᱟᱭᱟ ᱵᱟᱹᱧ ᱩᱭᱦᱟᱹᱨᱮᱜᱼᱟ ᱾
ᱚ ᱱᱚᱣᱟ ᱱᱚᱣᱟ ᱨᱮᱭᱟᱜ ᱛᱮᱞᱟ ᱫᱚ ᱦᱩᱭᱩᱜ ᱠᱟᱱᱟ ᱟᱸ ᱯᱩᱛᱷᱤ